ᱦᱮᱞᱳ
ᱦᱮᱸ ᱟᱸᱡᱚᱢᱚᱜ ᱠᱟᱱᱟ ᱟᱹᱞᱤᱧᱟᱜ ᱨᱚᱲ
ᱦᱮᱸ ᱦᱮᱸ ᱟᱸᱡᱚᱢᱚᱜ ᱠᱟᱱᱟ ᱾
ᱟᱪᱪᱷᱟ
ᱟᱹᱞᱤᱧᱟᱜ ᱨᱚᱲ ᱟᱸᱡᱚᱢᱚᱜ ᱠᱟᱱᱟ
ᱦᱮᱸ ᱯᱚᱨᱤᱥᱠᱟᱨ ᱟᱸᱡᱚᱢᱚᱜ ᱠᱟᱱᱟ
ᱚ ᱟᱪᱪᱷᱟ ᱟᱪᱪᱷᱟ-ᱪᱷᱟ
ᱛᱚ ᱱᱤᱛ ᱫᱚ ᱩᱸ ᱟᱵᱚᱣᱟᱜ ᱥᱚᱢᱟᱡᱽ ᱵᱟᱨᱮᱛᱮ ᱞᱟᱝ ᱜᱟᱞᱚᱪᱟ ᱟᱨᱠᱤ ᱡᱟᱦᱟᱸ ᱫᱚ ᱡᱟᱦᱟᱸ ᱫᱚ ᱟᱵᱚ ᱧᱮᱞ ᱮᱫᱟᱵᱚᱱ ᱡᱮ ᱟᱵᱚᱣᱟᱜ ᱡᱟᱦᱟᱸ ᱥᱚᱝᱥᱠᱨᱤᱛᱤᱠ ᱡᱟᱦᱟᱸ ᱯᱩᱡᱟᱹ ᱯᱟᱥᱟ ᱚᱱᱟ ᱠᱚᱨᱮ ᱦᱚᱸ ᱡᱮᱢᱚᱱ ᱵᱟᱦᱟ ᱢᱟᱜᱢᱚᱬᱮ ᱾ ᱚᱱᱟ ᱠᱚᱨᱮ ᱦᱚᱸ ᱡᱟᱞᱤ ᱢᱟᱦᱟ ᱡᱟᱦᱟᱸ ᱠᱚ ᱢᱮᱛᱟᱜ ᱠᱟᱱᱟᱣᱟᱜ ᱢᱩᱪᱟᱹᱫ ᱢᱟᱦᱟ ᱡᱟᱦᱟᱸ ᱡᱟᱞᱤ ᱢᱟᱦᱟ ᱠᱚ ᱞᱟᱹᱭ ᱮᱫᱟ ᱛᱚ ᱚᱱᱟ ᱠᱚᱨᱮ ᱟᱹᱰᱤ ᱟᱹᱰᱤ ᱡᱟᱭᱜᱟ ᱠᱚᱨᱮ ᱜᱮ ᱢᱟᱭᱤᱠ ᱵᱚᱠᱥ ᱟᱛᱮ ᱠᱚ ᱮᱱᱮᱡ ᱠᱟᱱᱟ ᱥᱮ ᱢᱟᱭᱤᱠ ᱵᱚᱠᱥ ᱠᱚ ᱟᱹᱜᱩᱭᱮᱫᱟ ᱟᱨ ᱛᱚ ᱱᱚᱣᱟ ᱠᱚ ᱵᱟᱨᱮᱛᱮ ᱟᱹᱵᱤᱱ ᱪᱮᱫ ᱵᱤᱱ ᱢᱮᱱᱟ ᱾
ᱦᱚᱸᱻ ᱱᱚᱣᱟ ᱠᱚ ᱵᱟᱨᱮ ᱛᱮᱫᱚ ᱡᱮᱢᱚᱱ ᱡᱟᱞᱮ ᱢᱟᱦᱟ ᱨᱮᱫᱚ ᱱᱟᱜ ᱦᱮᱸ ᱵᱟᱥᱠᱮ ᱢᱟᱦᱟ ᱠᱚ ᱞᱟᱹᱭᱟ ᱡᱮᱢᱚᱱ ᱡᱮ ᱚᱱᱟ ᱨᱮᱫᱚ ᱦᱟᱸᱜ ᱢᱟᱭᱤᱠ ᱵᱚᱠᱥ ᱟᱹᱜᱩ ᱠᱟᱛᱮᱜ ᱠᱚ ᱮᱱᱮᱡ ᱮᱫᱟ ᱨᱟᱹᱥᱠᱟᱹ ᱭᱮᱫᱟ ᱠᱚ᱾ ᱚᱱᱟ ᱫᱚ ᱩᱪᱤᱛ ᱫᱚ ᱵᱟᱝ ᱠᱟᱱᱟ ᱢᱟᱭ ᱢᱟᱭᱤᱠ ᱟᱨ ᱚᱱᱟ ᱢᱟᱭᱤᱠ ᱵᱚᱠᱥ ᱵᱚᱠᱥ ᱾ ᱫᱚ ᱢᱟᱱᱮ ᱟᱵᱚᱣᱟᱜ ᱫᱚ ᱚᱱᱟᱛᱮ ᱮᱱᱮᱡ ᱥᱮᱨᱮᱧ ᱫᱚ ᱮᱠᱫᱚᱢ ᱩᱪᱤᱛ ᱵᱟᱝ ᱟᱵᱚ ᱫᱚ ᱫᱷᱚᱨᱚᱢ ᱨᱮᱭᱟᱜ ᱡᱮ ᱴᱟᱢᱟᱠ ᱛᱩᱢᱫᱟᱜ ᱪᱚᱲᱪᱚᱲᱤ ᱱᱚᱣᱟ ᱢᱮᱱᱟᱜ ᱛᱟᱵᱚᱱᱟ ᱱᱚᱣᱟ ᱫᱤᱭᱮ ᱵᱚ ᱨᱟᱹᱥᱠᱟᱹᱭᱟᱵᱚ ᱮᱱᱮᱡ ᱟᱵᱚ ᱥᱮᱨᱮᱧ ᱟᱵᱚ ᱱᱚᱣᱟ ᱫᱚ ᱢᱟᱱᱮ ᱵᱷᱟᱜᱤ ᱦᱩᱭ ᱠᱚᱜᱼᱟ ᱮᱱ ᱦᱤᱞᱳᱜ ᱫᱚ ᱡᱮ ᱱᱚᱣᱟ ᱢᱟᱭᱤᱠ ᱵᱚᱠᱥ ᱠᱚᱫᱚ ᱚᱱᱟ ᱫᱚ ᱮᱠᱫᱚᱢ ᱩᱪᱤᱛ ᱵᱟᱝ ᱠᱟᱱᱟ ᱡᱮ ᱚᱱᱟ ᱟᱹᱜᱩ ᱠᱟᱛᱮ ᱛᱟ ᱟᱵᱚ ᱵᱚ ᱮᱱᱮᱡ ᱥᱮᱨᱮᱧ-ᱟ ᱾
ᱤᱧ ᱡᱚ ᱚᱱᱧ ᱢᱚᱱᱮᱭᱮᱫᱟ ᱡᱮ ᱵᱟᱝ ᱟᱹᱜᱩ ᱜᱮ ᱞᱟᱹᱠᱛᱤᱭᱟ ᱾
ᱟᱪᱷᱟ ᱟᱹᱰᱤ ᱢᱚᱸᱡᱽ ᱠᱟᱛᱷᱟ ᱵᱤᱱ ᱢᱮᱱ ᱠᱟᱫᱟ ᱡᱮ ᱫᱷᱚᱨᱚᱢ ᱨᱮᱭᱟᱜ ᱡᱟᱦᱟᱸ ᱟᱵᱚᱣᱟᱜ ᱥᱟᱯᱟᱵ ᱠᱚ ᱢᱮᱱᱟᱜ ᱛᱟᱵᱚᱱᱟ ᱟᱨᱠᱮ ᱴᱟᱢᱟᱠ ᱛᱩᱢᱫᱟᱜ ᱨᱮᱜᱽᱲᱟ ᱾ ᱪᱚᱲᱪᱚᱲᱤ ᱮᱢᱟᱱ ᱛᱮᱭᱟᱜ ᱛᱚ ᱱᱤᱭᱟᱹ ᱠᱚ ᱵᱟᱹᱜᱤ ᱠᱟᱛᱮ ᱟᱵᱚ ᱫᱚ ᱡᱮᱦᱮᱛᱩ ᱫᱷᱚᱨᱚᱢ ᱨᱮᱱᱟᱜ ᱵᱚᱱ ᱵᱚᱸᱜᱟ ᱵᱩᱨᱳᱩᱜ ᱠᱟᱱᱟ ᱾
ᱦᱮᱸ ᱮᱠᱫᱚᱢ ᱮᱠᱫᱚᱢ ᱾
ᱛᱚ ᱚᱱᱟ ᱠᱚ ᱤᱫᱤ ᱠᱟᱛᱮ ᱫᱚ ᱟᱸᱜ ᱱᱚᱣᱟ ᱢᱟᱭᱤᱠ ᱵᱚᱠᱥ ᱟᱛᱮᱜ ᱥᱮ ᱰᱤᱡᱮᱞ ᱰᱤᱡᱮ ᱞᱟᱜᱽᱲᱮ ᱮᱱᱮᱡ ᱫᱚ ᱮᱠᱟᱞᱜᱮ
ᱵᱟᱝ ᱞᱮᱠᱷᱟᱱ ᱜᱮ ᱵᱷᱟᱞᱮᱼᱟ ᱟᱨ ᱪᱮᱫᱽ
ᱦᱮᱸ ᱦᱮᱸ ᱮᱠᱫᱚᱢ ᱮᱠᱫᱚᱢ
ᱟᱹᱰᱤ ᱢᱚᱡᱽ ᱠᱟᱛᱷᱟ ᱠᱚᱞᱤᱧ ᱠᱩᱥᱤᱭᱟᱜ ᱛᱟᱵᱤᱱᱟ ᱛᱚ ᱟᱵᱤᱱ ᱴᱷᱮᱱ ᱱᱤᱭᱟᱹᱞᱤᱧ ᱠᱩᱠᱞᱤ ᱞᱤᱧ ᱫᱚᱦᱚᱭᱮᱫᱟ ᱡᱮ ᱡᱟᱦᱟᱸ ᱱᱮᱛᱟᱨ ᱨᱮᱱ ᱡᱟᱦᱟᱸᱭ ᱱᱮᱛᱟᱨ ᱡᱮᱱᱟᱨᱮᱥᱚᱱ ᱡᱟᱦᱟᱸᱭ ᱜᱤᱫᱽᱨᱟᱹ ᱠᱚ ᱛᱚ ᱩᱱᱠᱩ ᱴᱟᱢᱟᱠ ᱛᱩᱢᱫᱟᱜ ᱨᱮ ᱩᱱᱟᱹᱜ ᱵᱟᱠᱚ ᱨᱟᱹᱥᱠᱟᱹᱜ ᱠᱟᱱᱟ ᱩᱝᱠᱩ ᱰᱤᱡᱮ ᱞᱟᱜᱽᱲᱮ ᱮᱱᱮᱡ ᱜᱮ ᱵᱤᱥᱤ ᱨᱟᱹᱥᱠᱟᱹ ᱠᱚ ᱵᱩᱡᱷᱟᱹᱣ ᱮᱫᱟ᱾ ᱛᱚ ᱱᱚᱣᱟ ᱠᱚ ᱟᱵᱚ ᱪᱮᱠᱟ ᱞᱮᱠᱟᱛᱮ ᱵᱚᱱ ᱨᱟᱹᱥᱠᱟᱹ ᱦᱚᱪᱚ ᱠᱚᱣᱟ ᱥᱮ ᱪᱮᱠᱟ ᱞᱮᱠᱟᱛᱮ ᱵᱚᱱ ᱟᱹᱨᱩ ᱠᱚᱣᱟ ᱟᱨᱠᱮ ᱱᱚᱛᱮ
ᱦᱚᱸᱻ ᱱᱤᱭᱟᱹ ᱫᱚ ᱱᱤᱭᱟᱹ ᱠᱚᱛᱮ ᱞᱮ ᱢᱟᱱᱮ ᱟᱛᱩ ᱨᱮ ᱡᱮᱢᱚᱱ ᱱᱚᱜᱼᱚᱭ ᱟᱹᱰᱤ ᱜᱮ ᱯᱟᱛᱟ ᱯᱚᱨᱚ ᱯᱚᱨᱳᱜᱨᱟᱢ ᱠᱚ ᱦᱩᱭᱩᱜ ᱠᱟᱱᱟ ᱾ ᱠᱟᱱᱟ ᱢᱟᱱᱮ ᱚᱱᱛᱮ ᱜᱮ ᱵᱮᱥᱤ ᱰᱤᱡᱮ ᱞᱟᱸᱜᱽᱬᱮ ᱮᱱᱮᱡ ᱫᱚ ᱫᱚᱢᱮ ᱟᱵᱚ ᱮ ᱠᱩᱲᱤ ᱜᱤᱫᱽᱨᱟᱹ ᱢᱟᱱᱮ ᱠᱚ ᱪᱟᱞᱟᱜ ᱠᱟᱱᱟ ᱠᱤ ᱵᱟᱝ ᱠᱚᱲᱟ ᱜᱤᱫᱽᱨᱟᱹ ᱢᱟᱱᱮ ᱚᱱᱟᱨᱮ ᱫᱚᱢᱮ ᱠᱚ ᱨᱟᱹᱥᱠᱟᱹᱜ ᱠᱟᱱᱟ ᱮᱱᱮᱡᱚᱜ ᱠᱟᱱᱟ ᱠᱚ ᱥᱮᱨᱮᱧᱚᱜ ᱠᱟᱱᱟ ᱠᱚ ᱛᱟᱦᱚᱞᱮ ᱦᱮᱸ ᱟᱵᱚ ᱫᱚ ᱱᱚᱜᱼᱚᱭ ᱟᱛᱩ ᱨᱮ ᱢᱮᱱᱟᱜ ᱛᱟᱵᱚᱱᱟ ᱵᱟᱦᱟ ᱢᱟᱜ ᱢᱚᱬᱮ ᱯᱚᱨᱚᱠ ᱱᱤᱭᱟᱹ ᱱᱚᱣᱟ ᱠᱚᱨᱮ ᱫᱚ ᱦᱟᱸᱜ ᱩᱱᱟᱹᱜ ᱫᱚ ᱥᱩᱨ ᱦᱚᱸ ᱵᱟᱠᱚ ᱥᱩᱨᱩᱜᱼᱟ ᱟᱨ ᱩᱱᱟᱹᱜ ᱫᱚ ᱱᱚᱣᱟ ᱨᱮᱫᱚ ᱦᱟᱸᱜ ᱢᱟᱱᱮ ᱨᱟᱹᱥᱠ ᱠᱟᱹ ᱫᱚ ᱵᱟᱠᱚ ᱵᱩᱡᱷᱟᱹᱭᱼᱟ ᱡᱮ ᱱᱚᱣᱟ ᱨᱮ ᱪᱮᱫ ᱮᱢ ᱮᱱᱮᱡ ᱟ ᱪᱮᱫ ᱱᱚᱣᱟ ᱨᱮ ᱵᱷᱟᱹᱜᱤ ᱵᱟᱝ ᱵᱩᱡᱷᱟᱹᱜ ᱠᱟᱱᱟ ᱯᱷᱩᱨᱛᱤ ᱵᱟᱝ ᱵᱩᱡᱷᱟᱹᱜ ᱠᱟᱱᱟ
ᱛᱟᱦᱱᱮ ᱱᱚᱣᱟ ᱨᱮᱫᱚ ᱱᱟᱜ ᱟᱭᱳ ᱵᱟᱵᱟ ᱣᱟᱜ ᱩᱪᱤᱛ ᱠᱟᱱᱟ ᱡᱮ ᱰᱤᱡᱮ ᱞᱟᱜᱽᱬᱮ ᱠᱚ ᱡᱮᱢᱚᱱ ᱯᱨᱳᱜᱨᱟᱢ ᱠᱚ ᱮᱱᱛᱮ ᱢᱟᱱᱮ ᱠᱚ ᱪᱟᱞᱟᱜ ᱠᱟᱱ ᱛᱟᱵᱳᱣᱟ ᱠᱩᱲᱤ ᱜᱤᱫᱽᱨᱟᱹ ᱱᱚᱣᱟ ᱫᱚ ᱢᱟᱱᱟ ᱞᱟᱹᱠᱛᱤ ᱠᱟᱱᱟ ᱡᱮ ᱱᱚᱣᱟ ᱨᱮᱫᱚ ᱱᱚᱣᱟ ᱫᱚ ᱵᱟᱹᱲᱤᱡ ᱡᱤᱱᱤᱥ ᱠᱟᱱᱟ ᱢᱟᱱᱮ ᱮᱸ ᱞᱟᱦᱟ ᱫᱚ ᱱᱟᱸᱜ ᱟᱵᱚ ᱠᱩᱲᱤ ᱜᱤᱫᱽᱨᱟᱹ ᱠᱚᱵᱟ ᱠᱚᱲᱟ ᱜᱤᱫᱽᱨᱟᱹ ᱠᱟᱹᱴᱤᱡ ᱠᱚ ᱦᱩᱰᱤᱧ ᱠᱩᱜᱤ ᱥᱮᱬᱟ ᱠᱚ ᱢᱟᱱᱮ ᱟᱢ ᱛᱚ ᱱᱤᱡᱮ ᱛᱮ ᱛᱚ ᱩᱱᱟᱹᱜ ᱫᱚ ᱵᱟᱢ ᱵᱩᱡᱟᱹ ᱞᱟᱦᱟ ᱛᱟᱦᱮ ᱱᱚᱣᱟ ᱫᱚ ᱟᱭᱳ ᱵᱟᱵᱟ ᱴᱷᱮᱱ ᱜᱮ ᱥᱤᱠᱟᱹ ᱦᱩᱭᱩᱜ ᱛᱟᱢᱟ ᱚᱠᱟ ᱫᱚ ᱵᱟᱹᱲᱤᱡᱟᱜ ᱚᱠᱟ ᱫᱚ ᱵᱷᱩᱞ ᱠᱟᱱᱟ ᱠᱤ ᱵᱟᱝ ᱟᱛᱳ ᱨᱮᱦᱚᱸ ᱠᱤᱪᱷᱩ ᱫᱚ ᱧᱮᱞ ᱧᱮᱞ ᱛᱮ ᱥᱤᱠᱟᱹᱣ ᱦᱩᱭᱩᱜ ᱜᱮᱭᱟ ᱡᱮ ᱱᱚᱶᱟ ᱫᱚ ᱵᱟᱹᱲᱤᱡ ᱡᱤᱱᱤᱥ ᱠᱟᱱᱟ ᱡᱮ ᱟᱛᱩᱨᱮ ᱯᱚᱨᱚᱵᱽ ᱠᱚ ᱦᱩᱭᱩᱜ ᱠᱟᱱᱟ ᱵᱟᱦᱟ ᱥᱚᱦᱨᱟᱭ ᱢᱟᱜ ᱢᱚᱬᱮ ᱱᱚᱣᱟ ᱨᱮᱫᱚ ᱵᱟᱵᱚ ᱥᱩᱨᱩᱜ ᱠᱟᱱᱟ ᱢᱟᱱᱮ ᱰᱤᱡᱮ ᱞᱟᱜᱽᱲᱮ ᱮᱱᱮᱡ ᱫᱚ ᱫᱚᱢᱮ ᱵᱚ ᱪᱟᱞᱟᱜ ᱠᱟᱱᱟ ᱪᱮᱫᱟᱜ ᱱᱚᱣᱟ ᱦᱚᱸᱛᱚ ᱟᱵᱚᱣᱟᱜ ᱫᱷᱚᱨᱚᱢ ᱨᱮᱱᱟᱜ ᱮᱱᱮᱡ ᱟᱠᱷᱲᱟ ᱠᱟᱱ ᱜᱮᱭᱟ ᱛᱟᱦᱱᱮ ᱦᱮᱸ ᱦᱟᱱᱟ ᱫᱚ ᱟᱵᱚ ᱫᱚ ᱪᱮᱫᱟᱜ ᱵᱚᱱ ᱯᱟᱸᱡᱟᱭᱟ ᱵᱟᱹᱲᱤᱡ ᱡᱤᱱᱤᱥ ᱫᱚ
ᱦᱳᱭ ᱛᱚ ᱟᱹᱰᱤ ᱵᱷᱟᱞᱮ ᱵᱷᱟᱞᱮ ᱠᱟᱛᱷᱟ ᱜᱮᱵᱤᱱ ᱞᱟᱹᱭ ᱠᱮᱫᱟ ᱛᱚ ᱱᱚᱣᱟ ᱨᱮ ᱞᱟᱹᱭ ᱜᱟᱱᱚᱜᱼᱟ ᱡᱮ ᱜᱟᱨᱡᱮᱱ ᱠᱚᱜᱮ ᱟᱹᱭᱩᱨ ᱩᱪᱤᱛ ᱫᱚ ᱟᱨᱠᱤ ᱩᱱᱠᱩ ᱠᱚᱜᱮ ᱛᱚ ᱟᱹᱭᱩᱨ ᱛᱮᱱ ᱦᱚᱲ
ᱦᱮᱸ ᱦᱮᱸ ᱮᱠᱫᱚᱢ ᱮᱠᱫᱚᱢ
ᱦᱮᱸ ᱛᱚ ᱡᱟᱛᱮ ᱦᱟᱯᱮᱱ ᱫᱤᱱ ᱨᱮᱱ ᱱᱩᱠᱩ ᱜᱤᱫᱽᱨᱟᱹ ᱠᱚᱣᱟᱜ ᱥᱮ ᱱᱩᱠᱩ ᱱᱮᱴ ᱱᱮᱛᱟᱨ ᱨᱮᱱ ᱡᱮᱱᱟᱨᱮᱥᱮᱱ ᱠᱚ ᱡᱮ ᱚᱱᱟ ᱪᱮᱛᱟᱱ ᱠᱚ ᱨᱟᱹᱥᱠᱟᱹᱜ ᱢᱟ ᱥᱮ ᱟᱵᱚᱣᱟᱜ ᱱᱤᱭᱟᱹ ᱠᱚ ᱟᱞᱚ ᱟᱫ ᱪᱟᱵᱟᱜ ᱢᱟ ᱤᱱᱟᱹᱠᱚ ᱞᱟᱹᱜᱤᱫ ᱛᱮ ᱩᱱᱠᱩ ᱦᱚᱸᱛᱚ ᱞᱟᱹᱭ ᱱᱟᱯᱟᱭ ᱠᱟᱱᱟ ᱥᱮ
ᱦᱮᱸ
ᱞᱟᱹᱭ ᱫᱚᱨᱠᱟᱨ ᱠᱟᱱᱟ ᱩᱱᱠᱩ ᱦᱚᱸ ᱡᱟᱛᱮ ᱩᱱᱠᱩ ᱦᱚᱸᱠᱚ ᱥᱮᱬᱟᱭ ᱢᱟ ᱟᱵᱚᱣᱟᱜ ᱨᱤᱛᱤ ᱱᱤᱛᱤ ᱟᱵᱚᱣᱟᱜ ᱟᱸᱜ ᱱᱤᱭᱚᱢ ᱠᱚ ᱡᱮ ᱚᱠᱟ ᱞᱮᱠᱟ ᱥᱚᱢᱚᱭ ᱚᱠᱟ ᱠᱚ ᱨᱩᱜᱼᱟ ᱚᱠᱟ ᱠᱚ ᱥᱮᱨᱮᱧ-ᱟ ᱥᱮ ᱚᱠᱟ ᱥᱳᱢᱚᱭ ᱚᱠᱟ ᱠᱟᱹᱢᱤ ᱦᱳᱭᱳᱜᱼᱟ ᱚᱠᱚᱭ ᱠᱚᱣᱟᱜ ᱪᱮᱫ ᱠᱟᱹᱢᱤ ᱠᱟᱱᱟ ᱚᱱᱟ ᱠᱚᱫᱚ ᱞᱟᱹᱭ ᱴᱷᱟᱹᱣᱠᱟᱹ ᱟᱠᱚ ᱠᱷᱟᱱ ᱦᱳᱭᱳᱜᱼᱟ
ᱦᱮᱸ ᱦᱮᱸ
ᱛᱚ ᱧᱮᱞ ᱠᱟᱱᱟ ᱡᱮ ᱟᱹᱰᱤ ᱟᱹᱰᱤ ᱡᱟᱭᱜᱟ ᱨᱮ ᱡᱮ ᱡᱟᱦᱟᱸ ᱠᱚᱨᱮ ᱫᱷᱚᱨᱢᱚ ᱨᱮᱱᱟᱜ ᱵᱚᱸᱜᱟ ᱵᱩᱨᱩ ᱠᱚ ᱦᱳᱭᱳᱜᱼᱟ ᱫᱷᱚᱨᱚᱢ ᱨᱮᱭᱟᱜ ᱟᱨᱠᱤ ᱡᱟᱦᱮᱨ ᱛᱷᱟᱱ ᱡᱟᱦᱟᱸ ᱤᱭᱟᱹ ᱠᱚᱨᱮ ᱛᱚ ᱠᱤᱪᱷᱩ ᱠᱤᱪᱷᱩ ᱮ ᱮᱞᱟᱠᱟ ᱠᱚᱨᱮ ᱧᱮᱞ ᱠᱟᱱᱟ ᱡᱮ ᱚᱱᱟ ᱠᱚᱨᱮᱫ ᱴᱷᱤᱠ ᱴᱷᱟᱠ ᱟᱨᱠᱤ ᱵᱟᱠᱚ ᱟᱥᱮᱱᱚᱜ ᱠᱟᱱᱟ ᱟᱨᱠᱤ ᱚᱠᱚᱭ ᱫᱚ ᱵᱟᱭ ᱫᱷᱩᱛᱤ ᱠᱟᱱᱟ ᱥᱩᱴ ᱮᱠᱮᱱ ᱛᱮᱜᱮ ᱪᱟᱞᱟᱜ ᱠᱟᱱᱟᱭ ᱚᱠᱚᱭ ᱫᱚ ᱵᱟᱭ ᱵᱟᱸᱫᱮ ᱠᱟᱱᱟᱭ ᱤᱱᱠᱟᱹ ᱦᱟᱛ ᱛᱮᱜᱮ ᱪᱟᱞᱟᱜ ᱠᱟᱱᱟᱭ ᱛᱚ ᱱᱚᱣᱟ ᱠᱚ ᱵᱟᱨᱮ ᱛᱮ ᱟᱹᱵᱤᱱ ᱟᱹᱵᱤᱱᱟᱜ ᱢᱚᱛ ᱫᱚ ᱪᱮᱫ ᱟᱨᱠᱤ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱟᱹᱞᱤᱧ ᱦᱚᱸ ᱟᱹᱰᱤ ᱠᱩᱥᱤ ᱞᱤᱧ ᱵᱩᱡᱷᱟᱹᱣ-ᱟ
ᱱᱚᱣᱟ ᱨᱮᱫᱚ ᱢᱟᱱᱮ ᱟᱹᱰᱤ ᱜᱟᱱ ᱜᱮ ᱚᱱᱠᱟ ᱩᱸ ᱢᱟᱜ ᱢᱚᱬᱮ ᱵᱟᱦᱟ ᱥᱚᱨᱦᱟᱭ ᱢᱟᱱᱮ ᱢᱟᱜ ᱢᱚᱬᱮ ᱵᱟᱦᱟ ᱨᱮ ᱱᱚᱣᱟ ᱨᱮᱫᱚ ᱟᱵᱚ ᱫᱚ ᱱᱟᱸᱜ ᱢᱟᱱᱮ ᱠᱩᱲᱤ ᱜᱤᱫᱽᱨᱟᱹ ᱠᱚᱫᱚ ᱯᱟᱹᱧᱪᱤ ᱥᱟᱹᱲᱤ ᱟᱨ ᱠᱚᱲᱟ ᱜᱤᱫᱽᱨᱟᱹ ᱠᱚᱫᱚ ᱯᱟᱹᱧᱪᱤ ᱫᱷᱩᱛᱤ ᱠᱚ ᱥᱟᱫᱟ ᱥᱟᱹᱲᱤ ᱠᱚ ᱢᱟᱱᱮ ᱦᱚᱨᱚᱜ ᱠᱟᱛᱮ ᱜᱮ ᱢᱚᱸᱡᱽ ᱫᱚ ᱧᱮᱞᱚᱜᱼᱟ ᱟᱨ ᱚᱸᱰᱮ ᱫᱚ ᱫᱷᱚᱨᱚᱢ ᱟᱠᱷᱲᱟ ᱨᱮᱫᱚ ᱚᱱᱟ ᱠᱚ ᱟᱛᱮᱜᱮ ᱥᱚᱵᱷᱟ ᱢᱤᱫᱴᱮᱱ ᱧᱮᱞᱚᱜᱼᱟ ᱡᱮ ᱵᱚᱸᱜᱟ ᱵᱩᱨᱩ ᱦᱚᱸ ᱵᱷᱟᱹᱜᱮ ᱧᱚᱜ ᱛᱮᱵᱚ ᱠᱚᱨᱟᱣᱟ ᱟᱨ ᱵᱚᱸᱜᱟ ᱵᱩᱨᱩ ᱦᱚᱸ ᱢᱟᱱᱮ ᱟᱵᱚ ᱦᱚᱸ ᱢᱚᱱᱮ ᱦᱚᱸ ᱢᱤᱫᱴᱟᱝ ᱢᱚᱱᱮ ᱮᱢ ᱠᱟᱛᱮᱫ ᱵᱚᱸᱜᱟ ᱵᱩᱨᱩ ᱵᱟᱹᱡ ᱪᱟᱞᱟᱜᱼᱟ ᱡᱮ ᱥᱩᱴ ᱥᱟᱴ ᱠᱤ ᱵᱟᱝ ᱠᱩᱲᱤ ᱜᱤᱫᱽᱨᱟᱹ ᱦᱚᱸ ᱡᱟᱢᱟ ᱪᱩᱲᱤᱫᱟᱨ ᱦᱚᱨᱚᱜ ᱠᱟᱛᱮᱫ ᱫᱚ ᱱᱚᱣᱟ ᱛᱮᱫᱚ ᱢᱚᱡᱽ ᱦᱚᱸ ᱵᱟᱝ ᱧᱮᱞᱚᱜᱼᱟ ᱡᱮ ᱚᱸᱰᱮ ᱢᱤᱫᱴᱮᱱ ᱫᱷᱚᱨᱚᱢ ᱟᱠᱷᱲᱟ ᱨᱮ ᱱᱚᱝᱠᱟ ᱦᱚᱨᱚᱜ ᱵᱟᱸᱫᱮ ᱠᱟᱛᱮᱫ ᱵᱚᱸᱜᱟ ᱫᱚ ᱮᱠᱫᱚᱢ ᱩᱪᱤᱛ ᱦᱚᱸ ᱵᱟᱝ ᱠᱟᱱᱟ ᱡᱮ ᱟᱵᱚ ᱫᱚ ᱪᱮᱫ ᱪᱮᱨᱦᱨᱟ ᱢᱮᱱᱟᱜ ᱛᱟᱵᱚᱱᱟ ᱫᱷᱚᱨᱚᱢ ᱨᱮᱱᱟᱜ ᱥᱟᱯᱟᱵ ᱡᱮᱢᱚᱱ ᱮᱸ ᱯᱟᱹᱧᱪᱤ ᱥᱟᱹᱲᱤ ᱯᱟᱹᱧᱪᱤ ᱫᱷᱩᱛᱤ ᱛᱟᱦᱞᱮ ᱱᱚᱣᱟ ᱠᱚ ᱵᱟᱸᱫᱮ ᱦᱚᱨᱚᱜ ᱠᱟᱛᱮᱜ ᱜᱮ ᱪᱟᱞᱟᱣ ᱞᱮᱱᱠᱷᱟᱱ ᱫᱚ ᱵᱷᱟᱹᱜᱮᱭᱟ ᱟᱸ ᱥᱩᱴᱵᱩᱴ ᱠᱤ ᱵᱟᱝ ᱡᱟᱢᱟ ᱪᱩᱲᱤᱫᱟᱨ ᱦᱚᱨᱚᱜ ᱠᱟᱛᱮᱜ ᱫᱚ ᱮᱠᱫᱚᱢ ᱩᱪᱤᱛ ᱵᱟᱝ ᱠᱟᱱᱟ ᱚᱱᱟ ᱫᱷᱚᱨᱚᱢ ᱟᱠᱷᱲᱟ ᱨᱮ ᱡᱮ ᱵᱚᱸᱜᱟ ᱵᱩᱨᱩ ᱡᱚᱠᱷᱚᱱ
ᱴᱷᱤᱠ ᱴᱷᱤᱠ ᱴᱷᱤᱠ ᱟᱹᱰᱤ ᱵᱮᱥ ᱠᱟᱛᱷᱟ ᱜᱮᱵᱤᱱ ᱢᱮᱱ ᱟᱠᱟᱫᱟ ᱛᱚᱸ ᱟᱹᱞᱤᱧ ᱦᱚᱞᱤᱧ ᱠᱩᱥᱤᱭᱟᱜ ᱛᱟᱵᱤᱱᱟ ᱠᱟᱛᱷᱟ ᱱᱤᱭᱟᱹ ᱫᱚ ᱡᱮ ᱫᱷᱚᱨᱚᱢ ᱟᱠᱷᱲᱟ ᱨᱮᱫᱚ ᱯᱟᱟᱹᱧᱪᱤ ᱠᱤᱱ ᱵᱟ ᱡᱟᱦᱟᱸ ᱫᱷᱚᱨᱚᱢ ᱨᱮᱭᱟᱜ ᱦᱚᱨᱚᱜ ᱵᱟᱸᱫᱮ ᱠᱟᱱᱟ ᱫᱷᱚᱨᱚᱢ ᱟᱠᱷᱲᱟ ᱞᱟᱹᱜᱤᱫ ᱛᱮᱫᱚ ᱛᱚ ᱚᱱᱟ ᱠᱚᱜᱮ ᱵᱚᱱ ᱠᱚᱨᱟᱣ ᱞᱮᱠᱷᱟᱱ ᱜᱮ ᱟᱹᱰᱤ ᱱᱟᱯᱟᱭᱚᱜᱼᱟ ᱟᱨᱠᱤ ᱛᱚ ᱠᱷᱤᱪᱩ ᱠᱷᱤᱪᱩ ᱠᱷᱮᱛ ᱠᱷᱮᱛᱨᱚ ᱧᱮᱞ ᱠᱟᱱᱟ ᱥᱩᱫᱷᱩ ᱱᱟᱭᱠᱮ ᱛᱮᱫ ᱜᱮ ᱤᱱᱠᱟᱹ ᱫᱷᱩᱛᱤ ᱟᱠᱟᱱᱟ ᱵᱟᱠᱤ ᱵᱟᱠᱤ ᱠᱚᱫᱚ ᱛᱮᱢᱚᱱ ᱡᱷᱚᱛᱚ ᱦᱚᱲ ᱫᱚ ᱵᱟᱠᱚ ᱢᱟᱱᱟᱣ ᱮᱫᱟ
ᱦᱮᱸ ᱦᱮᱸ
ᱱᱚᱣᱟ ᱵᱟᱨᱮᱛᱮ ᱟᱹᱵᱤᱱ ᱡᱟᱦᱟᱸᱱᱟᱜ ᱵᱤᱱ ᱢᱮᱱᱟ ᱡᱟᱦᱟᱸᱱᱟᱜ ᱡᱩᱫᱤ ᱟᱠᱚᱣᱟᱜ ᱵᱷᱩᱞ ᱨᱩᱴᱤ ᱵᱤᱱ ᱧᱟᱢᱮᱫ ᱛᱟᱠᱚ ᱠᱷᱟᱱ ᱮᱰᱮᱠᱷᱟᱱ ᱠᱟᱹᱴᱤᱡ ᱵᱤᱧ ᱞᱟᱹᱭ ᱥᱚᱫᱚᱨ ᱠᱤᱧᱟ
ᱮᱸ ᱵᱷᱩᱞ ᱫᱚ ᱢᱟᱱᱮ ᱟᱵᱚ ᱠᱚ ᱢᱚᱱᱮᱭᱟ ᱡᱮ ᱱᱟᱭᱠᱮ ᱵᱚᱸᱜᱟᱭᱮᱫᱟ ᱢᱟᱱᱮ ᱱᱟᱭᱠᱮ ᱨᱮᱱ ᱫᱚ ᱱᱟᱭᱠᱮ ᱥᱩᱫᱷᱩᱨ ᱨᱮᱱ ᱵᱚᱸᱜᱟᱼᱵᱩᱨᱩ ᱫᱚ ᱵᱟᱝ ᱠᱟᱱᱟ ᱠᱚ ᱡᱮ ᱚᱱᱟ ᱵᱚᱸᱜᱟᱼᱵᱩᱨᱩ ᱫᱚ ᱢᱟᱱᱮ ᱟᱵᱚᱨᱮᱱᱟ ᱡᱚᱛᱚ ᱦᱚᱲ ᱨᱮᱱᱜᱮ ᱵᱚᱸᱜᱟ ᱵᱩᱨᱩ ᱠᱟᱱᱟ ᱠᱚ ᱛᱟᱦᱞᱮ ᱱᱟᱭᱠᱮ ᱥᱩᱫᱷᱩ ᱪᱮᱫᱟᱜ ᱩᱱᱤ ᱮᱸ ᱥᱟᱫᱟ ᱫᱷᱩᱛᱤ ᱛᱮ ᱫᱷᱩᱛᱤ ᱠᱟᱛᱮᱜ ᱮ ᱪᱟᱞᱟᱜ ᱟᱭ ᱛᱟᱦᱞᱮ ᱟᱵᱚᱨᱮᱱ ᱠᱤ ᱵᱚᱸᱜᱟ ᱵᱩᱨᱩ ᱵᱟᱝ ᱠᱟᱱᱟ ᱠᱚ ᱛᱟᱦᱮ ᱟᱵᱚ ᱪᱮᱫᱟᱜ ᱚᱱᱟ ᱱᱤᱭᱚᱢ ᱵᱟᱵᱚ ᱯᱟᱞᱴᱟᱶᱟ ᱵᱟᱵᱚ ᱢᱟᱱᱟᱣᱟ ᱥᱮ ᱵᱟᱵᱚ ᱵᱟᱛᱟᱣᱟ ᱛᱟᱦᱚᱞᱮ ᱟᱵᱚᱨᱮᱱ ᱦᱚᱸ ᱵᱚᱸᱜᱟ ᱵᱩᱨᱩ ᱠᱟᱱᱟ ᱠᱚ ᱛᱟᱦᱚᱞᱮ ᱟᱵᱚ ᱦᱚᱸ ᱚᱱᱠᱟᱟᱜ ᱜᱮ ᱥᱟᱯᱲᱟᱣ ᱠᱟᱛᱮ ᱪᱟᱞᱟ ᱦᱩᱭᱩᱜ ᱛᱵᱚᱱᱟ ᱥᱮᱛᱟᱜ ᱵᱮᱲᱟ ᱛᱩᱯᱩ ᱯᱷᱟᱨᱪᱷᱟ ᱠᱟᱛᱮᱫ ᱥᱟᱫᱟ ᱥᱟᱹᱲᱤ ᱵᱟᱸᱫᱮ ᱠᱟᱛᱮᱫ ᱠᱤᱵᱟ ᱥᱟᱡᱫᱟ ᱫᱷᱩᱛᱤ ᱦᱚᱨᱚᱜ ᱠᱟᱛᱮᱫ ᱛᱟᱦᱞᱮ ᱪᱟᱞᱟᱜ ᱟᱵᱚ ᱚᱱᱠᱟ ᱵᱚᱸᱜᱟ ᱵᱩᱨᱩ ᱡᱚᱛᱚᱨᱮᱱ ᱜᱮ ᱵᱚᱸᱜᱟ ᱵᱩᱨᱩ ᱛᱟᱦᱞᱮ ᱟᱵᱚᱣᱟᱜ ᱫᱩᱠ ᱠᱚᱥᱴᱚ ᱚᱸᱰᱮ ᱵᱚᱱ ᱞᱟᱹᱭ ᱥᱚᱫᱚᱨᱟ ᱛᱟᱦᱞᱮ ᱱᱟᱭᱠᱮ ᱥᱩᱫᱷᱚᱨ ᱦᱚᱸ ᱵᱟᱝ ᱠᱟᱱᱟᱭ ᱡᱚᱛᱚ ᱨᱮᱱ ᱠᱟᱱᱟ ᱠᱚ ᱪᱮᱫᱟᱜ ᱱᱟᱭᱠᱮ ᱫᱚ ᱟᱡ ᱥᱩᱫᱷᱩ ᱜᱮ ᱱᱚᱣᱟ ᱫᱚᱭ ᱠᱚᱨᱟᱣᱟ
ᱦᱚᱸ ᱦᱛᱸ
ᱴᱮᱠ ᱵᱮᱥ ᱵᱷᱟᱵ ᱛᱮᱜᱮᱢ ᱞᱟᱹᱭ ᱟᱠᱟᱫᱟ ᱛᱚ ᱱᱚᱣᱟ ᱠᱚᱨᱮ ᱦᱚᱸ ᱧᱮᱞ ᱟᱠᱟᱱᱟ ᱟᱵᱚ ᱟᱛᱳ ᱠᱚᱨᱮ ᱦᱚᱸ ᱡᱮ ᱛᱟᱦᱮᱱ ᱜᱮᱭᱟ ᱠᱚ ᱡᱮ ᱢᱟᱹᱡᱷᱤ ᱯᱟᱨᱜᱟᱱᱟ ᱡᱚᱜᱽᱢᱺᱡᱷᱤ ᱱᱟᱭᱠᱮ ᱜᱚᱰᱮᱛ
ᱦᱮᱸ ᱦᱮᱸ
ᱩᱱᱠᱩ ᱠᱚᱣᱟᱜ ᱦᱚᱸ ᱠᱤᱪᱷᱩ ᱩᱪᱤᱛ ᱠᱟᱱ ᱛᱟᱠᱚᱣᱟ ᱡᱮ ᱚᱱᱟᱠᱚ ᱱᱤᱭᱚᱢ ᱫᱚ ᱟᱨᱠᱤ ᱡᱟᱦᱟᱸ ᱟᱵᱚ ᱫᱷᱚᱨᱚᱢ ᱟᱠᱷᱲᱟ ᱠᱚᱨᱮ ᱫᱚ ᱡᱮ ᱤᱱᱟᱹ ᱯᱚᱨ ᱫᱚ ᱟᱞᱚ ᱟᱛᱟ ᱵᱚᱱᱟ ᱡᱮ ᱟ ᱟᱹᱛᱩ ᱠᱚᱨᱮᱱ ᱞᱟᱹᱭ ᱦᱚᱸ ᱫᱚᱨᱠᱟᱨ ᱠᱟᱱ ᱛᱟᱵᱳᱱᱟ
ᱦᱮᱸ ᱦᱮᱸ
ᱥᱟᱱᱟᱢ ᱦᱚᱲᱜᱮ ᱟᱛᱮ ᱚᱱᱟ ᱵᱚᱱ ᱯᱷᱚᱞᱚ ᱢᱟ ᱤᱱᱟ ᱠᱚ-ᱼ ᱵᱷᱟᱞᱤ ᱵᱟᱛ ᱛᱮᱵᱚᱱ ᱞᱟᱹᱭᱟᱠᱚ ᱠᱷᱟᱱ ᱜᱮ ᱱᱟᱯᱟᱭᱚᱜᱼᱟ ᱟᱨᱠᱤ᱾
ᱦᱮᱸ ᱦᱮᱸ ᱡᱟᱸᱦᱟᱭ ᱫᱚ ᱢᱟᱱᱮ
ᱛᱚ ᱚᱱᱠᱟ ᱠᱚᱱᱚ ᱠᱤᱪᱷᱩ ᱟᱯᱛᱮ ᱚᱱᱛᱮ ᱚᱱᱠᱟ ᱠᱤᱪᱷᱩ ᱦᱩᱭ ᱟᱠᱟᱱᱟ ᱵᱚᱸᱜᱟ ᱵᱩᱨᱩ ᱛ ᱨᱮ ᱠᱚᱱᱚ ᱚᱱᱠᱟ ᱡᱚᱫᱤ ᱧᱮᱞ ᱠᱟᱜ ᱠᱷᱟᱱ᱾ ᱥᱩᱨ ᱥᱩᱯᱩᱨ ᱟ. ᱛᱩ ᱠᱤᱢᱵᱟ ᱟᱯᱮ ᱟ. ᱛᱩ ᱚᱱᱠᱟ
ᱩᱸᱻ ᱟᱞᱮ ᱱᱚᱣᱟ ᱠᱚᱨᱮ ᱛᱚ ᱢᱟᱱᱮ ᱵᱤᱥᱤᱨ ᱵᱷᱟᱜᱽ ᱜᱮ ᱢᱟᱱᱮ ᱧᱮᱞ ᱫᱩᱧ ᱧᱮᱞ ᱟᱠᱟᱫᱟ ᱢᱟᱱᱮ ᱟᱞᱮ ᱟ. ᱛᱩ ᱨᱮᱜᱮ ᱵᱟᱝ ᱟᱞᱮ ᱟᱹᱛᱩ ᱵᱟᱭᱨᱮ ᱨᱮᱦᱚᱸ ᱢᱟᱱᱮ ᱵᱤᱥᱤ ᱫᱚ ᱵᱷᱟᱜᱽ ᱜᱮ ᱢᱟᱱᱮ ᱦᱮᱸ ᱱᱚᱝᱠᱟ ᱥᱩᱴ ᱵᱩᱴ ᱟᱛᱮ ᱫᱚ ᱱᱟᱦᱟᱜ ᱯᱩᱡᱟ ᱢᱟᱱᱮ ᱵᱚᱸᱜᱟ ᱵᱩᱨᱩ ᱫᱚ ᱢᱟᱱᱮ ᱵᱟᱝᱠᱚ ᱪᱟᱞᱟᱜ ᱜᱮᱭᱟ᱾ ᱡᱚᱛᱚ ᱜᱮ ᱱᱟᱭᱠᱮ ᱠᱷᱚᱱᱟᱜ ᱢᱟᱱᱮ ᱱᱟᱭᱠᱮ ᱜᱚᱸᱰᱮᱛ ᱯᱟᱨᱟᱱᱤᱠ ᱡᱟᱦᱟᱸ ᱠᱚᱵᱤᱱ ᱞᱟᱹᱭ ᱠᱮᱫᱟ ᱩᱱᱠᱩ ᱜᱮ ᱛᱟᱯᱚᱨᱮ ᱟ. ᱛᱩ ᱨᱤᱱ ᱦᱚᱲ ᱡᱷᱚᱛᱚ ᱜᱮ ᱛᱩᱯᱩ ᱯᱷᱟᱨᱪᱷᱟ ᱠᱟᱛᱮ ᱥᱟᱫᱟ ᱥᱟᱹᱲᱤ ᱥᱟᱫᱟ ᱫᱷᱩᱛᱤ ᱦᱚᱨᱚᱜ ᱵᱟᱸᱫᱮ ᱠᱟᱛᱮᱜ ᱜᱮ ᱵᱚᱸᱜᱟ ᱵᱩᱨᱩ ᱫᱚᱠᱚ ᱪᱟᱞᱟᱣ ᱟᱠᱟᱱᱟ ᱧᱮᱞ ᱦᱚᱧ ᱧᱮᱞ ᱟᱠᱟᱫᱟ ᱦᱸ ᱱᱮ ᱚᱱᱠᱟ ᱜᱮ ᱦᱩᱭ ᱟᱠᱟᱱᱟ᱾
ᱟᱪᱪᱷᱟ ᱟᱪᱪᱷᱟ᱾ ᱛ ᱚᱱᱠᱟᱜᱮ ᱟᱹᱰᱤ ᱟ ᱢᱚᱡᱽ ᱥᱟᱞᱟᱜ ᱟᱹᱰᱤ ᱨᱟᱹᱥᱠᱟᱹ ᱥᱟᱞᱟᱜ ᱵᱚᱸᱜᱟ ᱵᱩᱨᱩ ᱵᱚᱱ ᱫᱮᱵᱟ ᱥᱮᱵᱟ ᱠᱚᱣᱟ ᱟᱵᱚ ᱦᱚᱸ ᱨᱟᱹᱥᱠᱟᱹ ᱥᱟᱞᱟᱜ ᱵᱚᱱ ᱨᱟᱹᱥᱠᱟᱹᱭᱟ᱾
ᱦᱮᱸ ᱦᱮᱸ ᱦᱮᱸ ᱛᱚ᱾
ᱯᱩᱡᱟᱹ ᱯᱟᱛᱟ ᱠᱚᱦᱚᱸ ᱵᱷᱟᱞᱮ ᱞᱮᱠᱟ ᱵᱚᱱ ᱠᱚᱨᱟᱣ ᱵᱚᱱ ᱪᱮᱥᱴᱟᱭᱟ᱾
ᱦᱮᱸ ᱦᱮᱸ᱾
ᱛᱚ ᱟᱹᱵᱤᱱ ᱥᱟᱞᱟᱜ ᱨᱚᱯᱚᱲ ᱨᱮ ᱟᱹᱰᱤ ᱵᱷᱟᱹᱞᱤ ᱞᱤᱧ ᱵᱩᱡᱷᱟᱹᱣ ᱠᱮᱫᱟ ᱱᱤᱭᱟᱹ ᱠᱚ ᱱᱤᱭᱟᱹ ᱛᱚ
ᱚᱠᱛᱚ ᱢᱟ ᱦᱩᱭᱱᱟ ᱱᱚᱣᱟ ᱠᱟᱨᱤᱭᱟ ᱨᱮᱭᱟᱜ᱾ ᱛᱚ ᱟᱡ ᱟᱡ ᱛᱮᱜᱮ ᱠᱟᱴᱟ ᱟᱥᱮ ᱪᱤᱠᱟᱹᱜᱼᱟ ᱟᱪᱠᱟᱜᱮ᱾
ᱟᱪᱪᱷᱟ ᱟᱪᱪᱷᱟ᱾
ᱛᱤᱸᱜᱩᱱᱟ ᱩᱱᱫᱚᱜᱼᱟ ᱯᱚᱨᱮ ᱟᱨᱦᱚᱸ ᱨᱚᱯᱚᱲ ᱦᱩᱭᱩᱜᱼᱟ ᱮᱴᱟᱜ ᱴᱚᱯᱤᱠ ᱱᱤᱭᱮ᱾
ᱦᱮᱸ ᱦᱮᱸ ᱮᱠᱫᱚᱢ᱾
ᱴᱷᱤᱠ ᱢᱮᱱᱟᱜᱼᱢᱟᱱᱮ ᱱᱤᱭᱟᱹ ᱵᱮᱲᱟ ᱫᱚ᱾
ᱦᱮᱸ ᱦᱮᱸ᱾